ᱦᱮᱞᱳ ᱦᱮᱞᱳ᱾ ᱦᱮᱞᱳ᱾
ᱦᱮᱞᱳ ᱦᱮᱞᱳ᱾
ᱦᱮᱸ ᱞᱟᱹᱭ ᱵᱤᱱ ᱜᱚᱝᱠᱮ᱾
ᱟᱨᱚ ᱵᱟᱝᱞᱤᱧ ᱟᱸᱡᱚᱢ ᱮᱫᱟ ᱾
ᱦᱩᱸ ᱟᱵᱤᱱᱟᱜ ᱵᱟᱝ ᱟᱡᱚᱢᱚᱜ ᱠᱟᱱ ᱛᱟᱵᱤᱱᱟ ᱵᱮᱥ ᱪᱮᱦᱨᱟ᱾
ᱦᱚᱸ ᱞᱟᱹᱭ ᱵᱤᱱ᱾
ᱛᱟᱦᱞᱮ ᱚᱠᱟᱨᱮ ᱢᱮᱱᱟᱜ ᱵᱤᱱᱟ ᱛᱟᱞᱦᱮ ᱱᱤᱛᱚᱜ ᱫᱚ?
ᱦᱮᱸ ᱚᱲᱟᱜ ᱥᱮᱫ ᱨᱮᱜᱮ᱾
ᱦᱮᱸ ᱪᱮᱫ ᱠᱚᱫᱚ ᱵᱤᱱ ᱪᱤᱠᱟᱹᱭ ᱮᱫᱟᱵᱤᱱ ᱛᱟᱦᱚᱞᱮ ᱚᱲᱟᱜ ᱨᱮ ᱥᱮᱫ ᱨᱮ?
ᱦᱚᱜ-ᱚᱭ ᱵᱨᱟ-ᱵᱨᱟᱥ ᱵᱟᱲᱟ ᱦᱩᱭᱩᱜ ᱠᱟᱱᱟ᱾ ᱪᱮᱫ ᱫᱚᱵᱤᱱ
ᱦᱚᱸ᱾
ᱪᱤᱠᱟᱹᱭᱟ ᱵᱮ-ᱵᱮᱨᱮᱫ ᱟᱠᱟᱱᱟᱹᱧ ᱠᱷᱟᱱᱮᱜ ᱠᱷᱚᱱ ᱢᱟᱲᱟᱝ᱾
ᱚᱻ ᱛᱟᱦᱚᱞᱮ ᱠᱟᱹᱢᱤ ᱠᱚᱫᱚ ᱛᱤᱱᱟᱹᱜ ᱴᱟᱜ ᱞᱟᱦᱟᱭᱮᱱ ᱛᱟᱵᱤᱱᱟ ᱟᱵᱤᱱᱟᱜ ᱞᱟᱹᱭᱵᱤᱱ ᱾
ᱠᱟᱹᱢᱤ ᱞᱟᱦᱟ ᱵᱚᱞᱛᱮ ᱥᱮᱨᱚᱠᱚᱢ ᱫᱚ ᱟᱹᱣᱨᱤᱭᱟᱜ-ᱟ ᱱᱚᱜ-ᱚᱭ ᱛᱚ ᱫᱟ-ᱫᱟᱜ ᱠᱮᱫᱟ ᱦᱚᱞᱟ ᱢᱟᱸᱫᱷᱮᱨ ᱫᱟ-ᱫᱟᱜ ᱡᱟᱹᱲᱤ ᱦᱩᱭᱮᱱᱟ ᱾ ᱫᱟᱜ ᱫᱚ ᱞᱟᱜᱟᱣ ᱫᱚ ᱞᱟᱜᱟᱣ ᱠᱟᱱᱟ ᱦᱚᱜ-ᱚᱭ ᱵᱟ-ᱵᱟᱠᱤ ᱢᱮᱱᱟᱜ ᱜᱮ ᱛᱟᱞᱤᱧᱟ ᱥᱮᱨᱚᱠᱚᱢ ᱫᱚ ᱵᱟᱝᱞᱤᱧ ᱨᱚᱦᱚᱭ ᱪᱟᱵᱟ ᱟᱠᱟᱫᱟ᱾
ᱚᱸ ᱛᱤᱱᱟᱹᱜ ᱴᱟᱜ ᱵᱤᱱ ᱨᱚᱦᱚᱭ ᱪᱟᱵᱟ ᱠᱮᱫᱟᱵᱤᱱ ᱛᱟᱦᱚᱞᱮ, ᱟᱨ ᱛᱤᱱ ᱫᱤᱱ ᱵᱟᱹᱠᱤ ᱦᱮᱱᱟᱜ ᱛᱟᱵᱤᱱᱟ?
ᱵᱟᱠᱤ ᱵᱚᱞᱛᱮ ᱟᱨ ᱥᱮᱨᱚᱠᱚᱢ ᱵᱟᱹᱨᱥᱤᱧ ᱯᱮ ᱢᱟᱦᱟ ᱠᱷᱟᱱ ᱜᱮ ᱢᱚᱴᱟᱢᱩᱴᱤ ᱪᱟᱥᱞᱤᱧ ᱨᱟᱠᱟᱵᱟ ᱱᱤᱭᱟᱹ ᱵᱚᱪᱷᱚᱨ ᱫᱚ᱾
ᱚᱸᱻ ᱾
ᱟᱨᱮ ᱪᱮᱫ
ᱛᱟᱦᱞᱮ ᱟᱹᱵᱤᱱ ᱜᱮ
ᱚᱲᱟᱜ ᱨᱮ ᱵᱚᱞᱛᱮ, ᱚᱲᱟᱜ ᱨᱮᱜᱮ ᱢᱮᱱᱟᱜ ᱠᱟᱜ ᱞᱤᱧᱟ ᱱᱤᱭᱟᱹ ᱜᱷᱟᱹᱲᱤᱡ ᱫᱚ᱾ ᱫᱤᱭᱮ ᱚᱠᱟᱥᱮᱫ ᱦᱚ ᱵᱟ-ᱵᱟᱹᱞᱤᱧ ᱪᱟᱞᱟᱣ ᱫᱟᱲᱮᱭᱟᱜ ᱠᱟᱱᱟ, ᱫᱤᱭᱮ ᱫᱟᱜ ᱫᱟᱭ ᱜᱷᱚᱱᱚ ᱜᱷᱚᱱᱚ ᱫᱟᱜ ᱡᱟᱹᱯᱩᱜ ᱦᱤᱡᱩᱜ ᱠᱟᱱᱟ᱾ ᱫᱤᱭᱮ ᱚᱠᱟᱥᱮᱫ ᱫᱚᱵᱤᱱ ᱩᱰᱠᱚᱜᱼᱟ?
ᱦᱮᱸ᱾
ᱫᱤᱭᱮ ᱚᱲᱟᱜ ᱨᱮᱜᱮ ᱢᱮᱱᱟᱜ ᱟᱠᱟᱫ ᱞᱤᱧᱟᱹ ᱾ᱪᱮᱫᱚᱢᱠᱟ ᱵᱟᱝ ᱪᱟᱞᱟᱣ ᱵᱟᱝ ᱦᱩᱭᱩᱜ ᱠᱟᱱᱟ᱾
ᱚᱻ᱾
ᱛᱟᱦᱚᱞᱮ ᱟᱹᱵᱤᱱ ᱪᱮᱫ ᱠᱚᱵᱤᱱ ᱪᱤᱠᱟᱹᱭᱮᱫᱟ ᱞᱟᱹᱭ ᱵᱤᱱ?
ᱟᱹᱞᱤᱧ ᱦᱚᱸᱜᱚᱭ ᱟᱹᱵᱤᱱ ᱞᱮᱠᱟ ᱜᱮ ᱱᱤᱛᱚᱜ ᱡᱟᱹᱯᱤᱫ ᱠᱷᱚᱱᱟᱜ ᱵᱮᱨᱮᱫ ᱠᱟᱛᱮᱜ ᱱᱚᱜᱼᱚᱭ ᱱᱚᱛᱮ ᱞᱤᱧ ᱦᱮᱡ ᱟᱠᱟᱱ ᱛᱮ ᱵᱨᱟᱥᱚᱜ ᱠᱟᱱᱟᱞᱤᱧ᱾
ᱦᱚᱸ᱾ ᱛᱟᱦᱚᱞᱮ ᱡᱚᱢ ᱵᱟᱲᱟ ᱫᱚ ᱟᱹᱣᱨᱤ ᱦᱩᱭᱩᱜ ᱛᱟᱹᱵᱤᱱᱟ?
ᱟᱹᱣᱨᱤ ᱟᱹᱣᱨᱤ ᱾
ᱫᱤᱭᱮ ᱚᱲᱟᱜ ᱨᱮᱱᱟᱜ ᱠᱟᱹᱢᱤ ᱠᱚᱫᱚᱵᱤᱱ ᱥᱟᱢᱴᱟᱣ ᱵᱟᱲᱟ ᱠᱮᱫᱟ ᱥᱮ ᱟᱹᱣᱨᱤ ᱟᱹᱵᱤᱱ ᱦᱚᱸ?
ᱟᱹᱣᱨᱤ ᱞᱤᱧ ᱥᱟᱢᱴᱟᱣᱞᱤᱧ ᱮᱠᱷᱚᱱᱳ ᱵᱟᱨᱥᱤᱧ ᱯᱮ ᱢᱟᱦᱟᱸ ᱞᱟᱜᱟᱜ ᱛᱟᱹᱞᱤᱧ ᱥᱟᱢᱴᱟᱣ ᱛᱮ᱾ ᱦᱚᱜᱼᱚᱭ ᱛᱚ ᱦᱚᱞᱟ ᱢᱟᱫᱷᱮᱨ ᱠᱷᱚᱱᱟᱜ ᱠᱟᱹᱢᱤ ᱦᱩᱭᱩᱜ ᱠᱟᱱᱟ ᱾ ᱮᱠᱷᱚᱱᱚ ᱟᱹᱣᱨᱤ ᱪᱟᱵᱟᱜ ᱛᱟᱹᱞᱤᱧᱟ ᱠᱟᱹᱢᱤ ᱾
ᱦᱮᱸ ᱾
ᱛᱷᱟᱞᱮ ᱟᱯᱮᱥᱮᱫ ᱯᱟᱛᱟ ᱯᱚᱨᱚᱵᱽ ᱠᱚᱫᱚ ᱦᱩᱭᱩᱜ ᱠᱟᱱᱟ ᱥᱮ ᱵᱟᱝ?
ᱦᱩᱸ ᱯᱟᱛᱚᱨ ᱢᱟᱛᱚ ᱦᱩᱭᱩᱜ ᱠᱟᱱ ᱜᱮᱭᱟ ᱟᱹᱞᱤᱧ ᱥᱮᱫ ᱦᱚᱸ ᱾
ᱦᱩᱸ ᱛᱷᱟᱞᱮ ᱵᱤᱱ ᱪᱟᱞᱟᱣ ᱠᱟᱱᱟ ᱵᱤᱱ ᱾
ᱦᱮᱸ
ᱵᱟᱝᱜᱮ ᱵᱟᱹᱞᱤᱧ ᱪᱟᱞᱟᱣ ᱠᱟᱱᱟᱞᱤᱧ ᱪᱟᱞᱟᱣ ᱠᱚᱜ ᱞᱤᱧ ᱢᱮᱱᱛᱮ ᱟᱫᱚ ᱵᱟᱹᱞᱤᱧ ᱪᱟᱞᱟᱣ ᱞᱮᱱᱟ ᱫᱟᱜ ᱦᱚᱸ ᱫᱚᱢᱮ ᱜᱮ ᱫᱟᱜ ᱠᱮᱫᱛᱟᱭ ᱟᱞᱮ ᱥᱮᱫ ᱫᱚᱢᱮ ᱾ ᱚᱱᱟ ᱚᱱᱟᱛᱮ ᱦᱚᱛᱮᱛᱮ ᱵᱟᱹᱞᱤᱧ ᱪᱟᱞᱟᱣ ᱫᱟᱲᱮᱭᱟᱫᱟᱜ ᱞᱤᱧ ᱾
ᱛᱟᱦᱚᱞᱮ ᱵᱤᱱ ᱪᱟᱞᱟᱣ ᱫᱚᱵᱤᱱ ᱪᱟᱞᱟᱣ ᱵᱟᱲᱟ ᱞᱮᱱᱟ ᱥᱮ ᱵᱟᱝ ᱞᱟᱦᱟ ᱛᱮ ᱾
ᱦᱮᱸ ᱞᱟᱦᱟᱸ ᱛᱮᱫᱚ ᱞᱤᱧ ᱪᱟᱞᱟᱣ ᱵᱟᱲᱟᱜ ᱟᱠᱟᱱᱟ ᱜᱮᱭᱟ ᱵᱟᱝ ᱫᱚ ᱵᱟᱝ ᱾
ᱢᱟᱱᱮ ᱱᱮᱥ ᱜᱮ ᱵᱟᱝ ᱵᱟᱹᱧ ᱪᱟ ᱫᱟᱲᱮᱼᱟ ᱟᱫᱟ ᱥᱮ ᱪᱮᱫ
ᱦᱳᱭ ᱦᱳᱭ ᱚᱱᱟ ᱫᱟᱜ ᱠᱷᱟᱹᱛᱤᱨ ᱜᱮ ᱵᱟᱹᱞᱤᱧ ᱥᱮᱱ ᱫᱟᱲᱮ ᱟᱫᱟᱞᱤᱧ ᱾
ᱦᱚᱸᱻ
ᱛᱟᱦᱞᱮ ᱟᱹᱵᱤᱱ ᱫᱚ ᱛᱟᱦᱚᱞᱮ ᱛᱤᱱ ᱵᱟᱨ ᱵᱤᱱ ᱪᱟᱞᱟᱣᱱᱟ ᱱᱮᱥ ᱵᱤᱱ ᱪᱟᱞᱟᱣ ᱞᱮᱱᱟ ᱵᱤᱱ ᱥᱮ ᱪᱮᱫ?
ᱱᱮᱥ ᱱᱮᱥ ᱞᱤᱧ ᱪᱟᱞᱟᱣ ᱞᱮᱱᱟ ᱛᱷᱟᱨ ᱞᱟᱦᱟᱸ ᱵᱟᱨ ᱞᱤᱧ ᱪᱟᱞᱟᱣ ᱵᱟᱨ ᱵᱚᱪᱷᱚᱨ ᱞᱤᱧ ᱧᱮᱞ ᱟᱹᱜᱩ
ᱟᱨ ᱱᱤᱭᱟᱹ ᱵᱟᱨ ᱫᱚ ᱟᱨᱦᱚᱸ ᱠᱚ ᱥᱤᱲᱤᱭᱟᱜ ᱛᱟᱦᱮᱸ ᱠᱟᱱᱟ ᱵᱷᱟᱹᱜᱤ ᱵᱤᱱ ᱪᱟᱞᱟᱣ ᱞᱮᱱᱟ ᱢᱮ ᱛᱟᱦᱚᱞᱮ ᱾
ᱦᱩᱸ ᱱᱤᱭᱟᱹ ᱫᱷᱟᱣ ᱫᱚ
ᱠᱟᱹᱴᱤᱡ ᱨᱚᱲ ᱴᱟᱜ ᱵᱟᱝ
ᱴᱷ ᱦᱮᱞᱳ ᱦᱮᱞᱳ᱾ ᱦᱮᱞᱳ᱾ ᱦᱮᱞᱳ᱾